ᱦᱮᱞᱳ ᱦᱮᱸ ᱡᱚᱦᱟᱨ ᱜᱮ ᱜᱚᱢᱠᱮ ᱦᱳᱭ ᱡᱚᱦᱟᱨ ᱜᱮ ᱦᱮᱸ ᱟᱸᱡᱚᱢᱫᱟᱹᱧ ᱟᱢ ᱫᱚ ᱵᱟᱢ ᱟᱸᱡᱚᱢ ᱫᱚ
ᱦᱮᱸ ᱟᱡᱚᱢ ᱧᱟᱢᱚᱜ ᱠᱟᱱᱟ ᱟᱡᱚᱢ ᱧᱟᱢᱚᱜ ᱠᱟᱱᱟ ᱱᱟᱯᱟᱭ ᱜᱮ ᱢᱤᱱᱟᱹᱧᱟ ᱱᱤᱛᱚᱜ ᱫᱚ ᱮᱠᱷᱚᱱ ᱱᱟᱯᱛ ᱦᱳᱭ ᱱᱤᱛᱚᱜ ᱫᱚ ᱱᱟᱯᱟᱭ ᱜᱮ ᱢᱤᱱᱟᱹᱧᱟ ᱯᱚᱨᱮ ᱪᱮᱫ ᱦᱩᱭᱩᱜᱼᱟ ᱚᱱᱟ ᱫᱚ ᱵᱟᱹᱧ ᱵᱟᱲᱟᱭᱟ ᱟᱢ ᱚᱠᱟ ᱞᱮᱠᱟᱢ ᱮᱢ
ᱦᱳᱭ ᱤᱧ ᱦᱚᱸ ᱱᱟᱯᱟᱭ ᱜᱮ ᱢᱤᱱᱟᱹᱧᱟ ᱛᱟᱦᱞᱮ ᱢᱟᱸᱡᱟᱱ ᱠᱚᱫᱢ ᱡᱚᱢ ᱠᱮᱫᱟ ᱥᱮ ᱟᱹᱣᱮ
ᱢᱟᱡᱟᱱ ᱢᱟᱡᱟᱱ ᱠᱚᱫᱚ ᱡ ᱟᱢᱟᱜ ᱫᱚ ᱦᱩᱭ ᱠᱟᱱᱟ ᱥᱮ ᱵᱟᱝᱟ
ᱤᱧ ᱱᱤᱛᱜᱮ ᱢᱤᱫ ᱠᱟᱹᱴᱤᱡ ᱞᱟᱦᱟᱧ ᱡᱚᱢ ᱠᱮᱫᱟ ᱡᱚᱢ ᱠᱟᱛᱮ ᱛᱮᱜᱮ ᱦᱚᱧ ᱡᱤᱨᱟᱹᱣ ᱵᱟᱲᱟ ᱠᱟᱱᱟ ᱚᱱᱟᱜᱮ ᱵᱟᱹᱧ ᱵᱩᱡᱽ ᱫᱟᱲᱮᱭᱟᱜ ᱠᱟᱱᱟ ᱡᱟᱹᱯᱤᱫ ᱦᱩᱭᱩᱜ ᱟᱥᱮ ᱪᱮᱫ ᱪᱮᱠᱟ ᱦᱩᱭᱩᱜᱼᱟ ᱱᱤᱛᱚᱜ ᱫᱚ
ᱡᱟᱯᱤᱫ ᱢᱮ ᱵᱩᱞᱩᱝ ᱧᱚᱜ ᱵᱩᱡᱷᱟᱹᱜ ᱠᱟᱱᱟ ᱛ ᱡᱟᱹᱯᱤᱫ ᱜᱮ ᱥᱟᱱᱟ ᱠᱟᱱᱟ ᱥᱮ
ᱚ ᱟᱫᱚ ᱱᱤᱛᱚᱜ ᱮᱢ ᱡᱟᱹᱯᱤᱫᱟ ᱟᱫᱚ ᱧᱤᱫᱟᱹ ᱡᱟᱹᱯᱤᱫ ᱵᱟᱝ ᱦᱤᱡᱩᱜᱼᱟ ᱚᱱᱟᱛᱮ ᱡᱟᱹᱯᱤᱫ ᱵᱟᱝ ᱦᱩᱭᱩᱜ ᱠᱟᱱᱟ
ᱦᱩᱸ ᱚᱱᱟ ᱦᱚᱸ ᱥᱟᱹᱨᱤ ᱠᱟᱛᱷᱟ ᱠᱟᱱᱟ ᱱᱤᱛᱚᱜ ᱡᱩᱫᱤᱢ ᱡᱟᱹᱯᱤᱫᱟ ᱟᱵᱟᱨ ᱱᱤᱛᱟᱹ ᱦᱚᱸ ᱵᱟᱭ ᱡᱟᱹᱯᱤᱫᱟ ᱡᱟᱹᱯᱤᱫ ᱵᱟᱝ
ᱚᱱᱟ ᱰᱟᱵᱞᱩ ᱵᱤ ᱥᱤ ᱮᱥᱮ ᱮᱢ ᱯᱮᱨᱮᱡ ᱠᱟᱫᱟ ᱥᱮ ᱪᱮᱫ
ᱵᱟᱝᱟ ᱤᱧᱫᱚ ᱵᱟᱹᱧ ᱯᱮᱨᱮᱡ ᱟᱠᱟᱫᱟ ᱦᱮᱸ
ᱚ ᱦᱳᱭ ᱤᱧ ᱯᱮᱨᱮᱡ ᱟᱠᱟᱫᱟ ᱯᱮᱨᱮᱡ ᱫᱚ ᱯᱩᱨᱤ
ᱯᱚᱨᱤᱠᱠᱷᱟ ᱫᱚ ᱚᱠᱟᱨᱮ ᱢᱮᱱᱟᱜ ᱛᱟᱢᱟ
ᱱᱚᱛᱮ ᱨᱮᱜᱮ ᱱᱚᱛ ᱥᱤᱴᱤ ᱠᱚᱞᱮᱡᱽ ᱥᱮᱫ ᱨᱮ
ᱴᱤ ᱠᱚᱞᱮᱡ ᱨᱮ ᱵᱷ ᱜᱮ ᱛᱟᱦᱚᱞᱮ ᱯᱚᱨᱤᱠᱠᱷᱟᱟᱢ ᱮᱢ ᱪᱟᱞᱼᱟ ᱵᱟᱨᱚᱴᱟ ᱠᱷᱚᱱᱟᱜ ᱵᱟᱝ
ᱠᱟ ᱦᱩᱭᱩᱜᱼᱟ ᱛᱚ ᱟᱲᱟᱭ ᱜᱷᱚᱱᱴᱟ ᱯᱚᱨᱤᱠᱠᱷᱟ ᱟᱫᱚ ᱩᱱ ᱜᱷᱟᱹᱲᱤᱡ ᱤᱧ ᱫᱩᱲᱩᱵ ᱛᱟᱦᱮᱸ ᱫᱟᱲᱮᱭᱟᱜᱼᱟ ᱥᱮ ᱵᱟᱹᱧ ᱫᱩᱲᱩᱵ
ᱪᱮᱫ ᱫᱩᱠ ᱫᱟᱲᱮ ᱫᱟᱲᱮᱭᱟᱜᱼᱟ ᱠᱮᱞᱟᱥ ᱨᱮ ᱪᱟᱞᱟᱣ ᱠᱟᱛᱮ ᱫᱩᱠ ᱠᱚᱜᱼᱟᱮ ᱪᱮᱫ ᱤᱧ ᱧᱟᱢ ᱵᱟᱨᱚᱴᱟ ᱠᱷᱚᱱᱟᱜᱢ ᱫᱩᱠ ᱠᱟᱛᱮᱢ ᱛᱟᱦᱮᱱ ᱠᱟᱱᱟ ᱮᱜᱟᱨᱚᱴᱟ ᱠᱷᱚᱱᱟᱜ ᱮᱠᱵᱟᱨᱮ ᱮᱠᱴᱟ ᱫᱷᱟᱵᱤᱡ ᱫᱮᱲᱴᱟ ᱫᱷᱟᱵᱤᱡ
ᱚ ᱟᱫᱚ ᱚᱱᱟ ᱠᱚᱨᱮᱱ ᱟᱯᱮ ᱚᱱᱟ ᱠᱚᱨᱮᱱ ᱢᱮᱱᱟᱜ ᱠᱚᱣᱟ ᱥᱮ ᱪᱮᱫ ᱱᱚᱛᱮ
ᱟᱞᱮ ᱱᱚᱣᱟ ᱠᱚᱨᱮᱱ ᱫᱚ ᱧᱮᱞ ᱠᱚ ᱦᱩᱭᱩᱜᱼᱟ ᱱᱚᱝᱠᱟ ᱛᱚ ᱮᱠᱷᱚᱱᱳ ᱟᱹᱨᱤᱧ ᱟᱸᱡᱚᱢᱟ ᱟᱢ ᱫᱚ ᱪᱮᱫ ᱰᱟᱵᱞᱩ ᱵᱤ ᱮᱥ ᱨᱮᱱᱟᱜ ᱠᱟᱛᱷᱟᱢ ᱞᱟᱹᱭᱮᱫᱟ
ᱦᱳᱭ ᱦᱳᱭ ᱦᱳᱭ ᱦᱳᱭ
ᱯᱷᱤᱞᱟᱯ ᱠᱟᱛᱮ ᱛᱟᱦᱚᱞᱮ ᱧᱮᱞ ᱦᱩᱭᱩᱜ ᱛᱤᱧᱟᱹᱭᱟ
ᱚ ᱛᱤᱥᱮᱢ ᱧᱮᱞᱟ ᱜᱟᱯᱟ ᱢᱟ ᱜᱟᱯᱟ ᱜᱮᱛᱚ ᱯᱩᱨᱤᱠᱷᱟ
ᱚ ᱱᱚᱜᱼᱚᱭ ᱛᱚ ᱛᱟᱦᱮᱱᱤᱧ ᱪᱟᱞᱟᱜᱼᱟ ᱥᱟᱭᱵᱟᱨ ᱠᱮᱵᱤᱱ ᱪᱟᱟᱜ ᱨᱮᱱᱟᱜ ᱦᱚᱸ ᱠᱟᱹᱢᱤ ᱦᱩᱭᱩᱜᱼᱟ ᱟᱨ ᱤᱧᱟᱹᱜ ᱦᱚᱸ ᱠᱟᱹᱢᱤ ᱦᱩᱭᱩᱜᱼᱟ᱾
ᱠᱷᱟᱭ ᱟᱢ ᱜᱮ ᱰᱟᱣᱩᱱᱞᱳᱰ ᱢᱮ ᱥᱮ
ᱦᱳᱭ ᱤᱧᱟᱹᱜ ᱦᱚᱸ ᱰᱟᱣᱩᱱᱞᱳᱰ ᱜᱟᱱᱚᱜᱼᱟ ᱵᱟᱠᱷᱟᱱᱡ ᱦᱟᱱᱮ ᱚᱯᱷᱤᱥᱤᱧ ᱪᱟᱞᱟᱜᱼᱟ ᱡᱚᱠᱷᱚᱱ ᱚᱯᱷᱤᱥ ᱨᱮ ᱞᱮᱼᱼ ᱞᱮᱯᱴᱚᱯ ᱠᱷᱚᱱᱟᱜ ᱤ ᱰᱮᱠᱴᱚᱯ ᱢᱮᱱᱟᱜ ᱛᱟᱞᱮᱭᱟ ᱚᱸ ᱠᱷᱚᱱᱟᱜ ᱤᱧ ᱰᱟᱣᱩᱱᱞᱳᱰᱟ
ᱦᱮᱸ ᱟᱫᱚ ᱰᱟᱣᱩᱱᱞᱳᱰ ᱫᱚ ᱜᱟᱱᱚᱜ ᱜᱮᱭᱟ ᱥᱮᱭ ᱫᱚ ᱚᱸᱰᱮ ᱫᱚ ᱤᱭᱟᱹ ᱫᱚ ᱢᱮᱱᱟᱜ ᱛᱟᱯᱮᱭᱟ᱾
ᱢᱮᱱᱫᱤᱧ ᱯᱨᱤᱱᱴ ᱢᱤᱥᱤᱱ ᱮᱢ ᱞᱟᱹᱭᱫᱟ
ᱚᱱᱟ ᱤᱭᱟᱹᱫᱚ ᱢᱮᱱᱟ ᱩᱰᱩᱠᱟ᱾
ᱦᱚᱸᱮ ᱢᱮᱱᱟᱜᱼᱟ ᱟᱛᱚ᱾
ᱚ ᱛᱟᱦᱞᱮ ᱛᱟᱦᱞᱮ ᱛᱟᱦᱚᱞᱮ ᱴᱷᱤᱠᱟᱹᱱ ᱜᱮᱭᱟ ᱚᱸᱰᱮ ᱦᱚᱸ ᱜᱟᱱᱚᱜ ᱜᱮ ᱜᱮᱭᱟ
ᱚ ᱛᱟᱦᱞᱮ ᱛᱮᱤᱦᱤᱧ ᱫᱚ ᱪᱮᱫ ᱠᱚ ᱩᱛᱩᱢ ᱯᱮ ᱩᱛᱩ ᱞᱮᱫᱼᱟ?
ᱛᱮᱦᱮᱧ ᱫᱚᱞᱮ ᱩᱛᱩᱮᱜᱼᱟ ᱛᱮᱦᱮ ᱫᱚ ᱥᱚᱱᱤᱵᱟᱨ ᱛᱚ ᱚᱲᱟᱜ ᱫᱚ ᱱᱤᱨᱟᱢᱤᱥ ᱜᱮ ᱦᱩᱭᱩᱜ ᱜᱮᱭᱟ
ᱚᱸ ᱪᱤᱫ ᱮᱢ ᱟᱜᱩ ᱞᱮᱫᱟ ᱛᱟᱦᱚᱞᱮ ᱫᱟᱹᱞ ᱟᱨ ᱟᱞᱩ ᱵᱷᱟᱛᱮ ᱚᱸ ᱛᱟᱦᱞᱮ ᱦᱚᱞᱟ ᱢᱫᱷᱟᱨᱮ ᱫᱟᱜ ᱠᱮᱫᱟ ᱥᱮ ᱵᱟᱝ?
ᱵᱷᱟᱜᱤ ᱜᱮ ᱫᱟᱜ ᱠᱟᱫᱟ᱾
ᱵᱷᱟᱹᱞᱤ ᱜᱮ
ᱦᱩᱸ ᱟᱯᱮ ᱥᱮᱫ?
ᱟᱞᱮ ᱥᱮᱫ ᱦᱚᱸᱭ ᱫᱟᱜ ᱠᱮᱫ ᱜᱮᱭᱟ ᱵᱷᱟᱹᱞᱤᱜ ᱜᱮ ᱚᱱᱟ ᱦᱚᱛᱮ ᱛᱮ ᱛᱷᱚᱲᱟ ᱫᱚ ᱨᱮᱭᱟᱲ ᱧᱚᱜ ᱵᱩᱡᱩᱜ ᱠᱟᱱᱟ᱾
ᱟᱪᱪᱷᱟ ᱟᱨ ᱫᱤᱥᱚᱢ ᱥᱮᱫ ᱫᱚᱢ ᱫᱤᱥᱚᱢ ᱥᱮᱫ ᱫᱚᱢ ᱪᱟᱞᱟᱣ ᱞᱮᱱᱟ ᱥᱮ ᱵᱟᱝᱟ?
ᱫᱤᱥᱚᱢ ᱥᱮᱫ ᱟᱹᱣᱨᱤ ᱪᱟᱞᱟᱣ ᱦᱩᱭᱩᱜᱼᱟ ᱪᱟᱞᱟᱣ ᱞᱮᱤᱱᱟᱹᱧ ᱵᱚᱭᱦᱟ ᱨᱩᱣᱟᱹᱜ ᱠᱟᱱ ᱛᱟᱦᱮᱸᱱᱟ᱾
ᱛᱚᱠᱷᱚᱱ ᱟᱫᱚ ᱦᱚᱥᱯᱤᱴᱟᱞ ᱨᱮᱜᱮᱧ ᱛᱟᱦᱮᱸ ᱠᱟᱱᱟ ᱵᱟᱨᱯᱮ ᱫᱤᱱ᱾
ᱚ ᱟᱨᱠᱟᱨᱮ ᱱᱚᱰᱮ ᱢᱮᱫᱽᱱᱤᱯᱩᱨ ᱨᱮᱯᱮ ᱵᱷᱚᱨᱛᱤ ᱞᱮᱫᱮᱭᱟ
ᱟᱞᱮ ᱥᱮᱡ ᱨᱮ ᱜᱟ ᱵᱟᱠᱩᱲᱟ ᱥᱮᱟᱭᱨᱮ᱾
ᱵᱟᱠᱩᱲᱟ ᱥᱮᱜ
ᱦᱮᱸ ᱚᱸᱰᱮᱞᱮ ᱵᱷᱚᱨᱛᱤ ᱞᱮᱫᱮᱭᱟ ᱵᱷᱚᱨᱛᱤ ᱠᱟᱛᱮᱜ ᱤᱫᱤ ᱠᱟᱫᱮᱭᱟᱞᱮ ᱟᱫᱚ ᱮᱠᱷᱚᱱ ᱫᱚ ᱚᱲᱟᱜ ᱨᱮᱜᱮ ᱢᱮᱱᱟᱭᱟ ᱛᱚᱠᱷᱚᱱ ᱜᱤᱧ ᱪᱟᱞᱟᱣ ᱞᱮᱱᱟ ᱪᱟᱞᱟᱣ ᱫᱚ᱾ ᱟᱫᱚ ᱵᱟᱹᱧ ᱪᱟᱞᱟᱣ ᱠᱟᱱᱟ ᱟᱫᱚ ᱪᱟᱞᱟᱜ ᱟᱹᱧ ᱦᱟᱸᱜ ᱯᱚᱨᱮᱛᱮ᱾
ᱟᱫᱚ ᱛᱤᱥ ᱠᱚᱛᱮᱢ ᱪᱟᱞᱟᱜᱼᱟᱫᱚ ᱱᱚᱛᱮ ᱦᱚᱸᱛᱚ ᱮᱠᱡᱟᱢ ᱠᱚ ᱪᱟᱵᱟᱜ ᱛᱟᱢᱟ ᱦᱚᱭᱛᱳ ᱟᱫᱚ ᱵᱟᱝ ᱪᱟᱵᱟᱟᱜ ᱛᱟᱢᱟ ᱯᱷᱚᱨᱚᱢᱮ ᱯᱷᱤᱞᱟᱯ ᱡᱟᱣᱨᱟ ᱠᱟᱫᱟ ᱡᱚᱠᱷᱚᱱ ᱟᱫᱚ ᱱᱤᱥ ᱪᱟᱵᱟ ᱟ
ᱵᱤ ᱮᱰ ᱴᱟ ᱵᱤ ᱮᱰ ᱠᱚᱟᱣ ᱢᱮ
ᱵᱤᱭᱮᱰᱤᱧ ᱠᱚᱨᱟᱣᱟ ᱟᱛᱚ ᱚᱲᱟᱜ ᱠᱷᱚᱱᱟᱜ ᱠᱚᱫᱚ ᱞᱟᱹᱭ ᱫᱟᱛᱚ ᱚᱲᱟᱜ ᱨᱮᱱ ᱦᱚᱲ ᱠᱚ ᱞᱟᱹᱭᱟ ᱵᱤᱮᱰ ᱠᱚᱨᱟᱣ ᱠᱟᱜ ᱢᱮ᱾ ᱮᱢ ᱮ ᱠᱚᱨᱟᱣ ᱠᱟᱛᱮ ᱡᱚᱠᱷᱚᱱ ᱵᱤᱭᱮᱰ ᱠᱚᱨᱟᱣ ᱠᱟᱜ ᱟᱫᱚ ᱱᱚᱰᱮ ᱚᱯᱷᱤᱥ ᱠᱷᱚᱱᱟᱜ ᱦᱚᱸᱛᱚ ᱱᱚᱮ ᱦᱚᱸᱛᱚ ᱪᱤᱱᱼᱼ ᱵᱷᱟᱵᱱᱟ ᱦᱳᱭᱳᱼᱟ ᱱᱚᱰᱮ ᱡᱩᱫᱤ ᱧᱮᱞ ᱢᱮ ᱚᱯᱷᱤᱥ ᱨᱮ ᱡᱩᱫᱤ ᱞᱚᱡᱚᱜ ᱦᱚᱸ ᱴᱷᱤᱠ ᱜᱮᱭᱟ ᱠᱚᱟᱣ ᱢᱮ ᱢᱟᱡᱷᱮ ᱢᱚᱫᱫᱷᱮ ᱠᱮᱞᱟᱥ ᱪᱟᱞᱟᱜ ᱢᱮ ᱚᱥᱩᱵᱤᱫᱟ ᱵᱟᱹᱪᱩᱜ ᱛᱟᱞᱮᱭᱟ᱾
ᱵᱟᱝ ᱟᱫᱚ ᱟᱸᱡᱚᱢ ᱢᱮ ᱢᱤᱫᱴᱮᱱ ᱢᱤᱫᱴᱮᱱ ᱢᱤᱫᱴᱮᱱ ᱵᱟᱨᱭᱟ ᱚᱱᱠᱟ ᱠᱚᱞᱮᱡᱽ ᱢᱮᱱᱟᱜᱼᱟ ᱛᱚ ᱠᱚᱞᱮᱡᱽ ᱪᱟᱞᱟᱣ ᱵᱟᱝ ᱞᱟᱜᱟᱜᱼᱟ᱾ ᱯᱚᱭᱥᱟ ᱮᱢ ᱞᱮᱠᱷᱟᱡ ᱜᱮ ᱦᱩᱭᱩᱜᱼᱟ᱾
ᱚ ᱚᱠᱟᱨᱮ ᱚᱱᱟ ᱫᱚ?
ᱚᱱᱟ ᱫᱚ
ᱤᱧ ᱫᱚ ᱢᱤᱫᱴᱟᱝ ᱠᱷᱚᱵᱚᱨᱤᱧ ᱵᱟᱲᱟᱭᱟ ᱦᱟᱱᱮ ᱟᱞᱮ ᱢᱟᱱᱮ ᱟᱞᱮ ᱚᱯᱷᱤᱥ ᱠᱷᱚᱱᱟᱜ ᱢᱤᱴᱤᱝ ᱠᱚᱲᱟᱭ ᱠᱚᱨᱟᱣ ᱞᱮᱫᱟ ᱵᱩᱡᱷᱟᱹᱣ ᱠᱮᱼᱟ
ᱦᱳᱭ
ᱵᱮᱞᱫᱟ ᱥᱟᱭᱤᱰ ᱨᱮ ᱢᱮᱱᱟᱜ
ᱦᱮᱸ ᱟᱫᱚ ᱢᱮᱱᱟᱜ ᱫᱚ ᱢᱮᱱᱟᱜᱼᱟ ᱚᱱᱠᱟ ᱟᱭᱢᱟ ᱟᱫᱚ ᱚᱱᱟ ᱫᱚ ᱠᱷᱚᱵᱚᱨ ᱠᱚ ᱦᱟᱛᱟᱣ ᱞᱮᱠᱷᱟᱡ ᱜᱮ ᱵᱩᱡᱩᱜᱼᱟ
ᱚᱱᱟᱜᱮ ᱦᱟᱸᱜ ᱫᱤᱠᱤ ᱦᱟᱸᱜ ᱱᱤᱭᱟᱹ ᱥᱮᱥᱚᱱ ᱢᱟᱛᱚ ᱥᱩᱨᱩ ᱠᱟᱱᱟ ᱮᱰᱢᱤᱥᱚᱱ ᱨᱮᱱᱟᱜ
ᱮᱰᱢᱤᱥᱚᱱ ᱫᱚ ᱟᱫᱚ ᱚᱱᱟ ᱠᱚᱨᱮ ᱠᱚᱨᱮ ᱠᱚᱨᱮ ᱨᱮᱱᱟᱜ ᱡᱟᱦᱟᱸ ᱵᱮᱥᱚᱨᱠᱟᱨᱤ ᱠᱚᱞᱮᱡᱽ ᱫᱚ ᱚᱱᱟ ᱪᱤᱠᱟᱭᱟᱠᱚ ᱞᱟᱦᱟᱛᱮ ᱜᱤᱫᱽᱨᱟᱹ ᱠᱚ ᱞᱟᱦᱟᱛᱮ ᱯᱩᱭᱥᱟᱹ ᱠᱚ ᱠᱷᱚᱭ ᱠᱚᱣᱟ ᱢᱟᱱᱮ ᱥᱤᱴ ᱵᱩᱠᱤᱝ ᱞᱟᱹᱜᱤᱫ
ᱥᱤᱴ ᱵᱩᱠᱤᱝ ᱞᱟᱹᱜᱤᱫ ᱯᱚᱭᱥᱟᱭ ᱦᱟᱛᱟᱣᱟ ᱠᱟᱹᱣᱲᱤ ᱦᱟᱛᱟᱣ ᱠᱟᱛᱮ ᱦᱚᱸ ᱟᱵᱟᱨ ᱛᱤᱱᱟᱹᱜ ᱠᱟᱹᱣᱰᱤ ᱦᱟᱟᱣᱣᱟᱵ ᱦᱜ ᱥᱤᱴ ᱵᱩᱠᱤᱝ ᱞᱟᱹᱜᱤᱫ ᱚᱱᱛ ᱫᱚ ᱥᱟᱵ ᱠᱟᱜ ᱢᱮ ᱫᱚᱥ ᱦᱟᱡᱟᱨ ᱫᱚ ᱞᱟᱜ ᱜᱮᱭᱟ ᱦᱟᱸᱜ ᱥᱤᱴ ᱵᱩᱠᱤᱝ
ᱡᱩᱫᱤᱢ ᱠᱟᱛᱷᱟ ᱠᱟᱜᱼᱟ ᱦᱟᱱᱛᱮ ᱟᱥᱤ ᱜᱟᱱ ᱛᱷᱟᱭᱞᱮ ᱠᱷᱟᱱᱡ ᱫᱚ ᱚᱱᱠᱟ ᱜᱮ ᱟᱡ ᱮ ᱫᱟᱹᱵᱤᱭ ᱢᱟ ᱡᱮ ᱥᱤᱴ ᱵᱩᱠᱤᱝ ᱞᱟᱹᱜᱤᱫ ᱫᱚ ᱤᱱᱟᱹᱜ ᱜᱟᱱ ᱞᱟᱜᱟᱜᱼᱟ ᱢᱚᱬᱮ ᱜᱚᱴᱮᱡ
ᱟᱪᱷᱟ ᱚᱱᱮ ᱥᱤᱴ ᱵᱩᱠᱤᱝ ᱥᱤᱴ ᱵᱩᱠᱤᱝ ᱠᱟᱛᱮᱮᱫ ᱟᱢ ᱫᱚ ᱮᱠᱷᱚᱱ ᱠᱞᱟ ᱢᱟᱱᱮ ᱪᱮᱫ ᱤᱧ ᱞᱟᱹᱭᱟᱢᱟ ᱳᱭᱴ ᱦᱩᱭᱩᱜ ᱛᱟᱢᱟ ᱛᱟᱨᱯᱚᱨᱮ ᱟᱵᱟᱨ ᱤᱭᱟᱹ ᱦᱚᱸᱛᱚ ᱥᱤᱥᱴᱮᱢ ᱢᱮᱱᱟᱜᱼᱟ ᱢᱚᱱᱮ ᱦᱚᱭ ᱟᱢ ᱡᱩᱫᱤ ᱢᱟᱱᱛᱷ ᱨᱮᱢ ᱮᱢᱟ ᱚᱱᱠᱟ ᱦᱚᱸᱛᱚ ᱮᱢ ᱜᱟᱱᱚᱜᱼᱟ
ᱢᱟᱱᱛᱷᱞᱤ ᱛᱚ ᱚᱱᱟ ᱢᱟ ᱟᱹᱜᱩᱭ ᱟᱹᱰᱤ ᱠᱚ ᱠᱩᱥᱤᱭᱟᱜᱼᱟ ᱩᱱᱠᱩ ᱢᱟ
ᱟᱪᱷᱟ
ᱚᱱᱟ ᱫᱚ ᱪᱤᱠᱟᱹ ᱵᱟᱵᱟ ᱤᱧ ᱫᱚ ᱱᱟᱣᱟᱴᱟᱜ ᱤᱭᱟᱹ ᱰᱤᱹᱮᱞᱹᱮᱰ ᱤᱧ ᱠᱚᱨᱟᱣ ᱟᱠᱟᱫ ᱛᱟᱦᱮᱫ
ᱰᱤ ᱮᱞ ᱮᱰ ᱠᱚᱨᱟᱣ ᱛᱮ ᱛᱤᱱᱟᱹᱜ ᱠᱟᱣᱰᱤ ᱠᱷᱨᱚᱪ ᱮᱱ ᱛᱟᱢᱟ
ᱟᱫᱚ ᱤᱧ ᱫᱚ ᱥᱚᱨᱠᱟᱨᱤ ᱨᱮᱜᱤᱧ ᱠᱚᱨᱟᱣ ᱠᱟᱫᱟ ᱥᱮ ᱦᱳᱭ ᱟᱫᱚ ᱤᱧ ᱫᱚ ᱡᱟᱦᱟᱸ ᱛᱤᱱᱟᱹᱜ ᱤᱭᱟᱹ ᱨᱮᱦᱚᱸ ᱟᱫᱚ ᱚᱱᱟ ᱠᱚ ᱯᱩᱭᱥᱟᱹ ᱧᱟᱢ ᱠᱟᱱᱟ
ᱟᱢ ᱫᱚ ᱥᱴᱟᱭᱯᱷᱤᱱ ᱠᱚᱢ ᱧᱟᱢ ᱵᱟᱲᱟ ᱟᱠᱟᱫᱟ
ᱦᱳᱭ ᱦᱳᱭ ᱦᱳᱭ ᱤᱱᱟᱹᱜᱮ ᱟᱫᱚ ᱢᱤᱫ ᱵᱟᱨᱭᱟ ᱠᱚᱞᱮᱡᱽ ᱠᱚᱫᱚ ᱟᱢ ᱦᱚᱢ ᱧᱟᱢᱟ ᱢᱟᱱᱮ ᱡᱟᱦᱟᱸ ᱠᱚᱞᱮᱡᱽ ᱠᱚ ᱢᱚᱴᱟᱢᱩᱴᱤ ᱴᱷᱤᱠᱴᱷᱟᱠ ᱧᱚᱜ ᱜᱮᱭᱟ ᱚᱱᱟᱠᱚ ᱚᱱᱟ ᱠᱚᱨᱮ ᱫᱚ ᱟᱢ ᱦᱚᱢ ᱯᱚᱭᱥᱟᱢ ᱧᱟᱢᱟ ᱵᱷᱟᱹᱞᱤ ᱜᱮ ᱧᱟᱢᱚᱜ ᱛᱟᱦᱮᱱᱟ ᱚᱱᱠᱟ ᱛᱤᱨᱤᱥ ᱜᱟᱱᱮᱢ ᱧᱟᱢᱟ ᱛᱤᱨᱤᱥ ᱜᱟᱱ ᱠᱩᱲᱤ ᱜᱟᱱ
ᱚᱱᱟ ᱚᱱᱟ ᱴᱷᱮᱱ ᱜᱮ ᱟᱹᱰᱤ ᱜᱟᱱ ᱥᱮᱵᱚᱜ ᱟᱛᱚ
ᱦᱮᱸ ᱟᱫᱚ ᱤᱱᱟᱹᱜ ᱜᱟᱱ ᱠᱟᱛᱮᱮᱫ ᱧᱟᱢᱚᱜᱼᱟ ᱟᱫᱚ ᱠᱷᱚᱵᱚᱨ ᱠᱚ ᱦᱟᱛᱟᱣ ᱢᱮ ᱵᱩᱡᱽ ᱫᱟᱢ
ᱟᱨᱚᱧ ᱪᱤᱱᱛᱟᱹᱭ ᱫᱟ ᱵᱟᱢ ᱯᱮᱨᱮᱡ ᱫ ᱟᱵᱟᱨ ᱵᱟᱢ ᱠᱚᱨᱟᱣ ᱵᱤᱭᱮᱰ ᱡᱩᱫᱤ ᱵᱟᱝᱢ ᱠᱚᱨᱟᱣ ᱠᱟᱱᱟ ᱮᱢᱮ ᱠᱚᱨᱟᱣ ᱠᱟᱛᱮ ᱜᱮ ᱵᱮᱠᱟᱨ ᱵᱤᱭᱮᱰ ᱡᱩᱫᱤ ᱵᱟᱝ ᱠᱚ
ᱚᱱᱟ ᱠᱚᱨᱟᱣ ᱠᱟᱜ ᱠᱷᱟᱡ ᱫᱚᱢ ᱫᱩᱲᱩᱵ ᱫᱟᱲᱮᱭᱟᱜᱼᱟ ᱵᱟᱱᱟᱨ ᱨᱮᱜᱮ
ᱫᱩᱲᱩᱵ ᱜᱮ ᱵᱟᱹᱭ ᱜᱟᱱᱚᱜ-ᱟ
ᱚᱱᱟ ᱡᱩᱫᱤᱢ ᱠᱚᱨᱟᱣᱟ ᱟᱢ ᱛᱤᱱᱟᱹᱜᱢ ᱫᱩᱲᱩᱵ ᱫᱟᱲᱮᱭᱟᱜᱼᱟ ᱟᱯᱟᱨ ᱨᱮᱢ ᱫᱩᱲᱩᱵ ᱫᱟᱲᱮᱭᱟᱜᱼᱟ ᱢᱮᱱᱢ ᱦᱮᱸ ᱛᱟᱨᱯᱚᱨ ᱱᱟᱭᱤᱱ ᱴᱮᱱ ᱨᱮᱢ ᱫᱩᱲᱩᱵ ᱫᱟᱲᱮᱭᱟᱜᱼᱟ ᱛᱟᱨᱯᱚᱨ ᱤᱞᱮᱵᱷᱮᱱ ᱴᱩᱭᱮᱞ ᱨᱮ ᱚᱱᱟ ᱨᱮᱦᱚᱢ ᱫᱩᱲᱩᱵ ᱫᱟᱲᱮᱭᱟᱜᱼᱟ ᱟᱨ ᱱᱚᱝᱠᱟ ᱟᱨᱚ ᱥᱟᱱᱛᱟᱞᱤ ᱠᱚᱣᱟ ᱚᱱᱠᱟ ᱡᱩᱫᱤ ᱱᱤᱭᱳᱜᱽ ᱦᱩᱭᱩᱜᱼᱟ ᱦᱳᱭ ᱟᱫᱚ ᱵᱟᱝ ᱵᱟᱝ ᱢᱮᱱ ᱜᱟᱱᱚᱜ ᱠᱟᱱᱟ ᱛᱚ ᱪᱮᱫ ᱪᱤᱠᱟᱹᱜᱼᱟ ᱟᱨᱠᱤ
ᱚ ᱠᱟᱨᱚᱱ ᱟᱵᱟᱨ ᱱᱚᱜᱼᱚᱭ ᱱᱟᱣᱟ ᱥᱚᱨᱠᱟᱨ ᱦᱮᱡ ᱟᱠᱟᱱᱟᱭ ᱛᱚ ᱥᱚᱢᱵᱷᱚᱵᱚᱛᱚ ᱞᱟᱹᱭ ᱠᱟᱫᱟᱭ ᱛᱚ ᱵᱚᱪᱷᱚᱨ ᱨᱮ ᱢᱟᱱᱮ ᱯᱨᱚᱛᱛᱮᱠ ᱥᱮᱨᱢᱟ ᱨᱮᱜᱮ ᱟᱡ ᱨᱤᱠᱩᱢᱮᱱ ᱠᱚᱨᱟᱣᱯᱟᱭ ᱞᱟᱹᱭ ᱟᱠᱟᱫᱟᱭ ᱦᱟᱸᱜ
ᱦᱮᱸ ᱟᱫᱚ ᱪᱤᱠᱟᱹᱜ ᱠᱟᱱᱟ ᱡᱩᱫᱤ ᱠᱚ ᱠᱚᱨᱟᱣ ᱛᱟᱦᱮᱸ ᱞᱮᱠᱟᱱᱡ ᱟᱹᱰᱤᱜᱟᱱ ᱱᱟᱯᱟᱭᱚᱜᱼᱟ ᱟᱭᱢᱟ ᱚᱱᱠᱟ ᱜᱤᱫᱽᱨᱟᱹ ᱠᱚ ᱵᱮᱠᱟᱨ ᱢᱮᱱᱟᱜ ᱠᱚᱣᱟ ᱟᱨ ᱦᱳᱭ ᱠᱟᱹᱢᱤ ᱠᱚ ᱠᱚ ᱧᱟᱢᱟ ᱟᱨ ᱚᱱᱠᱟ ᱞᱟᱦᱟ ᱛᱮᱫᱚ ᱚᱱᱠᱟ ᱵᱟᱹᱭ ᱤᱭᱟᱹ ᱤᱭᱟᱹᱛᱮ ᱫᱚᱢᱮ ᱫᱤᱱ ᱵᱟᱫᱮ ᱵᱟᱫᱮ ᱦᱩᱭᱩᱜ ᱠᱟᱱ ᱛᱟᱦᱮᱱᱟ ᱛᱚ ᱟᱭᱢᱟ ᱫᱤᱱ
ᱯᱚᱱᱨᱚ-ᱵᱚᱪᱷᱚᱨ ᱠᱩᱲᱤ ᱵᱚᱪᱷᱚᱨ ᱵᱟᱫᱽ ᱨᱮ ᱦᱩᱭᱩᱜ
ᱦᱩᱭᱩᱜ ᱠᱟᱱᱟ ᱟᱨ ᱡᱟᱦᱟᱸ ᱡᱮ ᱦᱩᱭᱩᱜ ᱠᱟᱱᱟ ᱚᱱᱟ ᱫᱚ ᱦᱟᱱᱟ ᱱᱟᱣᱟ ᱠᱮᱥᱚᱜ ᱠᱟᱱᱟ᱾ ᱦᱟᱱᱟ ᱡᱷᱟᱢᱮᱞᱟ ᱱᱟᱣᱟ ᱡᱷᱟᱢᱮᱞᱟ ᱛᱤᱜᱩᱱ ᱠᱟᱱᱟ,
ᱟᱪᱪᱷᱟ ᱱᱤᱭᱟᱹ ᱫᱷᱟᱣ ᱠᱷᱚᱱᱚᱡ ᱠᱚ ᱧᱟᱢ ᱠᱮᱫᱟ ᱩᱱᱠᱩ ᱫᱚ ᱟᱹᱣᱨᱤ ᱠᱚ ᱨᱤᱠᱨᱩᱴᱢᱮᱱᱴ ᱠᱚᱣᱟ ᱛᱚ?
ᱵᱟᱝ, ᱵᱟᱝ, ᱵᱟᱝ! ᱚᱠᱚᱭ ᱜᱮ ᱟᱣᱨᱤ
ᱞᱤᱧ ᱞᱟᱹᱭ ᱫᱟ ᱡᱚᱭᱮᱱ ᱜᱮ ᱟᱣᱨᱤ ᱠᱚ ᱡᱚᱭᱱᱤᱝ ᱠᱚᱣᱟ ᱮᱠᱷᱚᱱᱚ
ᱚ ᱦᱮᱸᱻ ᱩᱱᱠᱩ ᱟᱠᱩ ᱞᱤᱠᱟ ᱵᱩᱡᱽ ᱢᱟ ᱟᱠᱩ ᱠᱚ ᱚᱱᱟ ᱠᱚ ᱯᱟᱥ ᱠᱟᱫᱟ ᱟᱨ ᱟᱠᱩ ᱞᱮᱠᱟ ᱱᱤᱛᱚᱜ ᱠᱩ ᱵᱩᱡᱽ ᱫᱟ ᱚᱲᱟᱜ ᱨᱮ ᱢᱟᱱᱮᱻ ᱪᱩᱯᱩᱭ ᱪᱩᱯᱩᱭᱚᱜ ᱠᱟᱱᱟ ᱠᱚ ᱢᱮᱱ ᱫᱟᱠ
ᱛᱚ ᱚᱱᱟ ᱜᱮᱛᱚ ᱠᱟᱛᱷᱟ ᱱᱩᱭ ᱥᱟᱨᱠᱟᱨ ᱡᱩᱫᱤ ᱦᱮᱡ ᱠᱟᱛᱮ ᱠᱮᱱᱥᱤᱞ ᱜᱚᱫ ᱠᱟᱜᱼᱟᱭ ᱛᱟᱦᱚᱞᱮ ᱪᱮᱫ ᱦᱩᱭᱩᱜᱼᱟ᱾ ᱚ ᱱᱩᱭ ᱛᱚ ᱞᱟᱹᱭ ᱫᱟᱲᱮᱭᱟᱜ ᱛᱮᱧ ᱠᱮᱭᱥᱤ ᱱᱤᱭᱟᱹ ᱦᱚᱸ ᱞᱟᱦᱟ ᱨᱮᱱ ᱯᱮᱱᱮᱞ‌ ᱨᱮᱫᱚ ᱚᱠᱚᱭ ᱢᱮᱱᱟᱜ ᱠᱚᱣᱟ ᱩᱱᱠᱩᱧ ᱦᱟᱛᱟᱣ ᱠᱚᱣᱟ ᱟᱜᱮ ᱠᱷᱚᱱ ᱱᱩᱝᱠᱩ ᱦᱚᱸ ᱚᱠᱚᱭ ᱠᱚ ᱮᱢ ᱢᱟ ᱠᱟᱫᱟ᱾ ᱫᱩ ᱦᱟᱡᱟᱨ ᱯᱚᱪᱤᱥ ᱨᱮ ᱩᱱᱠᱩ ᱧᱤᱛᱚᱜ ᱵᱟᱝᱟ‌ ᱦᱚᱸ ᱵᱟᱹᱧ ᱦᱟᱛᱟᱣ ᱫᱟᱲᱮ ᱭᱟᱠᱚᱣᱟ᱾
ᱦᱮᱸ ᱟᱢ ᱵᱟᱢ ᱢᱮᱱ ᱫᱟᱲᱮᱭᱟᱜᱼᱟ! ᱵᱟᱢᱼᱵᱟᱢ ᱢᱮᱱ ᱫᱟᱲᱮᱭᱟᱜᱼᱟ! ᱪᱤᱫ ᱪᱮᱠᱟᱜᱼᱟ ᱦᱮᱸᱻ
ᱩᱸᱻ ᱚᱱᱟ ᱢᱟᱛᱚ ᱠᱟᱛᱷᱟ ᱠᱟᱱᱟ ᱵᱟᱢ ᱢᱮᱱ ᱫᱟᱲᱮᱜ ᱟᱵᱟᱨ ᱨᱮ ᱡᱚ ᱢᱤᱫᱴᱟᱝ ᱥᱚᱨᱠᱟᱨ ᱨᱤᱡᱮ ᱠᱮᱫᱟᱭ ᱛᱚᱭᱟ ᱦᱮᱸ ᱯᱷᱚᱨᱚᱢ ᱡᱟᱦᱟᱸ ᱛᱤᱱᱟᱹᱜ ᱯᱮᱨᱮᱡᱽ ᱢᱮ ᱟᱢ ᱫᱚ ᱯᱷᱨᱤ ᱛᱮᱜᱮ‌ ᱛᱚᱢ ᱯᱮᱨᱮᱡᱟ᱾
ᱦᱚᱭ ᱱᱤᱛᱚᱜ ᱫᱚ ᱟᱫᱚ ᱚᱱᱠᱟ ᱟᱥᱛᱮ ᱟᱥᱛᱮ ᱠᱚ ᱪᱟᱞᱩ ᱭᱮᱫᱟ ᱚᱱᱠᱟ᱾ ᱞᱟᱦᱟ ᱛᱮᱫᱚ ᱛᱚ ᱵᱟᱝ ᱛᱮᱦᱮᱸ ᱠᱟᱱᱟ ᱥᱮᱱᱴᱨᱟᱞ ᱨᱮ ᱠᱚᱨᱮᱱᱟᱜ ᱜᱮ ᱡᱟᱦᱟᱸᱛᱤᱱᱟᱹᱜ ᱛᱮᱦᱮᱸ ᱠᱟᱱᱟ ᱚᱱᱠᱟ ᱡᱮ ᱟᱵᱩ ᱡᱟᱦᱟᱸᱭ ᱦᱚᱲ ᱠᱚ ᱢᱮᱱᱟᱜ ᱵᱚᱱᱟ ᱥᱮ ᱡᱟᱦᱟᱸᱭ ᱛᱚᱯᱚᱥᱤᱞᱤ ᱩᱯᱩᱡᱟᱛᱤ ᱠᱚ ᱢᱮᱱᱟᱜ ᱠᱚᱣᱟ ᱩᱱᱠᱩ ᱫᱚ ᱦᱮᱸᱻ ᱚᱱᱠᱩ ᱫᱚ ᱵᱟᱝ ᱞᱟᱜᱟᱣ ᱠᱚᱣᱟ᱾
ᱦᱳᱭ ᱱᱤᱛᱚᱜ ᱫᱚ ᱩᱦᱩᱢᱻ ᱢᱟᱱᱮ ᱡᱷᱚ ᱥᱟᱱᱟᱢ ᱦᱚᱲᱟᱜ ᱜᱮᱛᱚ ᱩᱢ ᱯᱷᱨᱤ ᱠᱚᱥ ᱛᱮᱛᱚ᱾
ᱦᱮᱸᱻ
ᱤᱭᱟᱹ ᱯᱮᱨᱮᱡᱟᱠᱚ ᱮ ᱮᱵᱟᱨ ᱫᱚ ᱦᱚᱲ ᱚᱥ ᱯᱮᱨᱮᱡᱟᱠᱚ ᱵᱩᱡᱷᱟᱹᱣ ᱠᱮᱜᱼᱟᱢ᱾ ᱠᱟᱣᱰᱤ ᱵᱟᱝ ᱞᱟᱜ ᱫᱟ ᱡᱚᱢᱚᱱ ᱱᱚᱠᱚ ᱱᱚᱭ ᱯᱨᱮᱡᱟ
ᱦᱮᱸᱻ ᱟᱨ ᱱᱤᱛᱚᱜ ᱫᱚ ᱦᱚᱲ ᱠᱚᱦᱚᱸ ᱠᱚ ᱦᱟᱸᱜ ᱯᱟᱲᱦᱟᱣ ᱧᱚᱜᱚᱜᱼᱠᱚ᱾
ᱦᱚᱭ ᱯᱟᱲᱦᱟᱜ ᱟᱠᱚ ᱟᱨ ᱠᱚᱢ
ᱦᱮᱸᱻᱵᱟᱝ ᱟᱫᱚ ᱟᱡᱽᱢ ᱢᱮ ᱠᱟ ᱡᱟᱭᱜᱟ ᱠᱚᱨᱮ ᱡᱩᱫᱤ ᱥᱚᱵᱽ ᱜᱮ ᱡᱟᱦᱟᱸ ᱛᱤᱱᱟᱹᱜ ᱠᱟᱨᱟ ᱯᱷᱟᱠᱟ ᱢᱮᱱᱟᱜᱼᱟ᱾ ᱚᱱᱟ ᱠᱚᱨᱮ ᱡᱩᱫᱤ ᱠᱚ ᱯᱮᱨᱮᱡ ᱯᱮᱨᱮᱡ ᱪᱟᱞᱟᱜᱼᱟ, ᱛᱟᱦᱮᱞᱮ ᱠᱷᱟᱡ ᱫᱚ ᱡᱟᱦᱟᱸ ᱡᱟ ᱡᱟ ᱨᱮᱱᱟᱜ ᱠᱟᱱᱟ ᱚᱸᱰᱮᱱᱟᱜ ᱫᱚ ᱚᱱᱠᱟ ᱫᱚ ᱵᱟᱝ ᱛᱤᱸᱜᱩᱱᱟ ᱦᱟᱸᱜ᱾
ᱦᱚᱸ ᱚᱱᱟ ᱢᱟ ᱠᱟᱛᱷᱟ ᱠᱟᱱᱟ ᱟᱵᱟᱨ ᱦᱚᱸᱜᱼᱚᱭ ᱛᱚ ᱦᱚᱸᱼᱚᱭ ᱛᱚ ᱢᱤᱫᱴᱟᱝ ᱯᱚᱧᱪᱟᱭᱮᱛ ᱨᱮ ᱦᱟᱛᱟᱣ ᱠᱚᱣᱟ ᱠᱚ ᱛᱚ ᱪᱷᱚ ᱦᱟᱡᱟᱨ ᱵᱷᱮᱠᱮᱱᱥᱤ ᱛᱮ ᱠᱷᱟᱱᱮ ᱢᱤᱥᱟᱞ
ᱚ ᱦᱳᱭ ᱦᱮᱸᱻ ᱚᱝᱠᱟ ᱚᱱᱟ ᱚᱝᱠᱟ ᱠᱟᱛᱮᱜ ᱠᱚ ᱟᱫᱷᱦᱤ ᱪᱟᱞᱟᱜᱼᱟ ᱵᱟᱝ᱾ ᱛᱟᱦᱮᱞᱮ ᱠᱷᱟᱡ ᱫᱚ ᱟᱭᱢᱟ ᱠᱚ ᱟᱫᱷᱤᱜᱼᱟ ᱵᱟᱠᱷᱟᱡ‌ ᱫᱚ ᱚᱱᱠᱟ
ᱵᱮᱠᱟᱨ ᱚᱠᱛᱚ ᱡᱟᱦᱟᱸ ᱛᱤᱱᱟᱹᱜ ᱢᱮᱱᱟᱜᱼᱟ, ᱡᱩᱫᱤ ᱛᱚ ᱯᱟᱸᱪ ᱦᱟᱡᱟᱨ ᱜᱮ ᱦᱩᱭ ᱪᱩᱭᱟ ᱢᱮ ᱡᱩᱫᱤ ᱧᱟᱢᱟᱭ ᱡᱟᱦᱟᱸᱭ ᱤᱧ ᱥᱟᱵ ᱠᱤᱫᱤᱧ ᱚᱱᱟ ᱠᱷᱟᱱ ᱜᱮ ᱤᱧᱟᱜ ᱵᱟᱹ ᱵᱟᱹᱭ ᱛᱮᱛᱚ ᱵᱟᱲᱟᱜ ᱛᱟᱭᱟ ᱥᱮ ᱠᱟᱣᱰᱤ ᱛᱚ ᱵᱟᱲᱟᱜ ᱛᱟᱭᱟ ᱵᱚ ᱦᱚᱭ ᱢᱤᱫᱴᱟᱝ ᱡᱟᱭᱜᱟ ᱨᱮ ᱫᱚ ᱛᱤᱝᱜᱩ ᱛᱮ ᱵᱟᱭ ᱛᱮᱦᱮᱸᱭᱟ ᱛᱟᱦᱮᱸᱱᱟ
ᱛᱟᱦᱮᱞᱮ ᱱᱤᱛᱚᱜ ᱫᱚ ᱪᱤᱜ ᱮᱢ ᱪᱮᱠᱟᱭᱟ?
ᱦᱟᱸ! ᱪᱮᱜ ᱮᱢ ᱞᱟᱹᱭ ᱫᱟ?
ᱢᱮᱱᱫᱤᱧ ᱪᱤᱜ ᱮᱢ ᱪᱮᱠᱟᱭᱟ ᱱᱤᱛᱚᱜ ᱫᱚ?
ᱱᱤᱛᱚᱜ ᱫᱚ ᱪᱮᱫ ᱦᱚᱸ ᱵᱟᱝᱟ ᱤᱧ ᱫᱚᱧ ᱦᱮᱡ ᱟᱠᱟᱱᱟ ᱠᱩᱞ ᱞᱟᱠᱟ ᱫᱤᱧᱟ ᱠᱩ ᱜᱚᱰᱟᱣᱩᱱ ᱨᱮ᱾ ᱜᱟ ᱢᱟᱱᱮ ᱫᱚ ᱚ ᱫᱚ ᱜᱟᱲᱤ ᱦᱮᱡ ᱟᱠᱟᱱᱟ ᱠᱷᱟᱞᱤᱜ ᱠᱟᱱᱟ, ᱧᱮᱞᱟ ᱪᱮᱜ ᱦᱮᱸ ᱟᱫᱚ ᱧᱤᱛᱚᱜ ᱟᱰᱤ ᱥᱮᱛᱟᱜ ᱨᱮᱜᱮ
ᱟᱯᱮ ᱫᱚ ᱚᱸᱰᱮ ᱫᱚ ᱠᱟᱢᱤ ᱫᱚ ᱵᱟ ᱵᱚᱱᱫᱚ ᱠᱚᱫᱚ ᱵᱟᱝ ᱛᱮᱦᱮᱱᱟ ᱵᱟᱝ?
ᱵᱟᱝ ᱟᱞᱮᱭᱟᱜ ᱫᱚ ᱠᱟᱹᱢᱤ ᱫᱚ ᱠᱚᱱᱩ ᱵᱚᱱᱫᱚ ᱵᱟᱝ ᱵᱟᱱᱩᱜᱼᱟ ᱵᱟᱨᱚ ᱢᱟᱥ ᱜᱮ ᱠᱟᱢᱤ ᱟᱞᱮᱭᱟᱜ ᱫᱚ ᱪᱮᱫ ᱤᱧ ᱞᱟᱹᱭᱟᱢᱟ ᱢᱟᱱᱮ ᱟᱢ ᱯᱮᱡᱮᱱᱴ ᱮᱢ ᱞᱟᱜᱟᱣ ᱞᱮᱱᱠᱷᱟᱱ ᱜᱮ ᱦᱚᱭ ᱱᱟ
ᱦᱮᱸᱻ
ᱠᱟᱢᱤ ᱫᱚ ᱵᱚᱱᱫᱚ ᱜᱮ ᱵᱟᱱᱩᱜᱼᱟ ᱟᱫᱚ ᱟᱢᱟᱜ ᱚᱥᱩᱵᱤᱫᱟ ᱥᱩᱵᱤᱫᱟ ᱨᱮ ᱡᱩᱫᱤ ᱟᱞᱮᱭᱟᱜ ᱚ ᱢᱟᱱᱮ ᱪᱮᱫᱠᱟ ᱮᱻ ᱢᱟᱱᱮ ᱥᱤᱥᱴᱮᱢ ᱢᱮᱱᱟᱜᱼᱟ ᱢᱤᱫᱴᱟᱝ ᱟᱢᱟᱜ ᱟᱴᱷᱟᱨᱚ ᱴᱤ ᱪᱷᱩᱴᱤᱜ ᱢᱟᱱᱮ ᱟᱴᱷᱟᱨᱚ ᱴᱤ ᱪᱷᱩᱴᱤ ᱛᱟᱦᱮᱱ ᱛᱟᱢᱟ ᱥᱮᱨᱢᱟ ᱨᱮ ᱴᱷᱤᱠ ᱜᱮᱭᱟ ᱟᱨ ᱮᱸ ᱟᱨ ᱱᱮᱥᱱᱮᱞ ᱦᱚᱞᱤᱰᱮ ᱚᱠᱟ ᱠᱚ ᱛᱟᱦᱮᱱᱟ ᱚᱱᱟ ᱠᱚᱨᱮ ᱟᱢᱟᱜ ᱪᱷᱩᱴᱤ ᱟᱨ ᱥᱟᱱᱰᱮ ᱫᱚ ᱯᱩᱨᱟᱹ ᱜᱮ ᱪᱷᱩᱴᱤ ᱥᱟᱱᱰᱮ ᱫᱚ ᱟᱢᱟᱜ ᱫᱚ ᱯᱩᱨᱟᱹ ᱪᱷᱩᱴᱤ ᱚᱱᱱᱚ ᱠᱳᱢᱯᱟᱱᱤ ᱨᱮ ᱡᱮᱢᱚᱱ ᱥᱟᱱᱰᱮ ᱠᱚᱨᱮ ᱦᱚᱸᱠᱚ ᱠᱟᱹᱢᱤ ᱦᱚᱪᱚ ᱠᱚᱣᱟ ᱟᱞᱮᱟᱜ ᱠᱩᱢᱟᱹᱱ ᱫᱚ ᱵᱟᱝ ᱥᱟᱱᱰᱮ ᱫᱚ ᱟᱢᱟᱜ ᱪᱷᱩᱴᱤ ᱯᱩᱨᱟᱹ
ᱵᱟᱝ ᱛᱟᱦᱮᱞᱮ ᱵᱷᱟᱞᱮ ᱜᱮᱭᱟ ᱵᱮᱠᱟᱨ ᱛᱟᱦᱮᱸ ᱠᱷᱚᱡ ᱫᱚ ᱡᱟᱦᱟᱸ ᱛᱤᱱᱟᱹᱜ ᱜᱮ ᱯᱚᱠᱮᱴ ᱨᱮ ᱦᱤᱡᱩᱜ ᱠᱟᱱᱟ
ᱦᱮᱸ ᱟᱨ ᱟᱨ ᱥᱟᱺᱜᱤᱧ ᱠᱚᱨᱮ ᱟᱠᱟ ᱥᱟᱺᱜᱤᱧ ᱠᱚᱨᱮ ᱫᱚ ᱟᱠᱟ ᱥᱮᱫ ᱠᱟᱹᱢᱤᱢ ᱫᱟᱲᱟᱭᱟ
ᱥᱟᱺᱜᱤᱧ ᱤᱧ ᱫᱩᱧ ᱪᱟᱞᱟᱣ ᱠᱟᱱᱟᱭᱟ ᱨᱟᱸᱪᱤ ᱵᱤᱦᱟᱨ ᱩᱲᱤᱥᱟ ᱮᱠᱷᱚᱱ ᱱᱤᱭᱟᱹ ᱠᱚᱜᱮᱧ ᱪᱟᱞᱟᱣ ᱟᱠᱟᱱᱟ ᱛᱟᱨᱯᱚᱨᱮ ᱮᱠᱷᱚᱱᱚ ᱚᱠᱟ ᱠᱚᱨᱮ ᱦᱚᱸ ᱠᱚ ᱠᱳᱞ ᱱᱤᱜ-ᱟ ᱮᱠᱷᱚᱱ ᱦᱟᱸᱜ ᱵᱟᱹᱧ ᱵᱟᱰᱟᱭᱟ
ᱦᱩᱸ ᱱᱮᱛᱟᱨ ᱫᱚ
ᱟᱫᱚ ᱢᱤᱫᱴᱟᱝ ᱥᱩᱵᱤᱫᱷᱟ ᱪᱮᱫ ᱞᱮ ᱢᱮᱥᱮ ᱟᱢ ᱴᱨᱟᱵᱷᱮᱞ ᱨᱮ ᱠᱳᱞ ᱢᱮᱭᱟ ᱠᱚ ᱡᱮᱢᱚᱱ ᱢᱟᱱᱮ ᱚᱱᱟ ᱫᱚ ᱠᱳᱢᱯᱟᱱᱤᱭᱟᱜ ᱠᱷᱚᱨᱚᱪ ᱟᱢᱟᱜ ᱫᱚ ᱠᱟᱹᱣᱰᱤ ᱢᱤᱫ ᱴᱟᱠᱟ ᱵᱟᱝ ᱠᱷᱚᱨᱚᱪᱚᱜ-ᱟ ᱟᱢᱟᱜ ᱡᱚᱢᱟᱜ ᱧᱩᱣᱟᱜ ᱠᱷᱚᱱᱟᱜ ᱮ ᱪᱟᱞᱟᱣ ᱦᱮᱡ ᱨᱮᱱᱟᱜ ᱥᱟᱱᱟᱢ ᱠᱷᱚᱨᱚᱪ ᱱᱚᱣᱟ ᱫᱚ ᱵᱚᱦᱟᱞᱟ ᱤᱭᱟᱹ ᱜᱮ ᱠᱳᱢᱯᱟᱱᱤ ᱜᱮ ᱵᱚᱦᱟᱞ ᱛᱟᱢᱟ ᱱᱤᱭᱟᱹ ᱥᱩᱵᱤᱫᱷᱟ ᱢᱮᱱᱟᱜ ᱟᱞᱮᱭᱟᱜ ᱟᱵᱟᱨ ᱟᱢ ᱡᱩᱫᱤ ᱚᱸᱰᱮ ᱠᱷᱚᱱᱟᱜ ᱟᱢ ᱡᱩᱫᱤ ᱟᱢ ᱡᱩᱫᱤᱢ ᱞᱟᱹᱭᱟ ᱡᱮ ᱤᱧ ᱚᱸᱰᱮ ᱠᱷᱚᱱᱟᱜ ᱚᱸ ᱢᱟᱱᱮ ᱪᱮᱫ ᱤᱧ ᱞᱟᱹᱭᱟ ᱠᱚᱢ ᱠᱷᱚᱨᱚᱪᱤᱧ ᱠᱟᱹᱣᱰᱤ ᱵᱟᱧᱪᱟᱣᱟᱹᱧ ᱛᱟᱦᱞᱮ ᱚᱱᱟ ᱫᱚ ᱯᱚᱭᱥᱟ ᱠᱟᱹᱣᱰᱤ ᱟᱢᱮᱢ ᱧᱟᱢᱟ
ᱦᱮᱸ ᱦᱮᱸ ᱢᱟ ᱛᱟᱦᱮᱞᱮ ᱤᱱᱠᱟᱹ ᱜᱮᱞᱟᱝ ᱨᱚᱯᱚᱲᱟ
ᱦᱟᱸ ᱦᱟᱸ ᱴᱷᱤᱠ ᱜᱮᱭᱟ